ᱦᱮᱞᱳ
ᱦᱮᱞᱳ ᱵᱟᱝ ᱟᱸᱡᱚᱢᱚᱜ ᱠᱟᱱᱟ ᱜᱚᱝᱠᱮ
ᱦᱮᱸ ᱟᱸᱡᱚᱢᱚᱜ ᱠᱟᱱᱟ
ᱦᱳᱭ ᱦᱳᱭ
ᱢᱮᱱᱫᱟᱹᱧ ᱱᱟᱯᱟᱭ ᱵᱟᱲᱟ ᱦᱮᱸ
ᱦᱮᱸ ᱚᱱᱟ ᱱᱟᱯ ᱱᱟᱯᱟᱭ ᱵᱟᱲᱟ ᱜᱮ
ᱦᱳᱭ ᱦᱳᱭ ᱦᱮ
ᱚᱠᱟ ᱠᱷᱚᱱᱟᱜ ᱵᱤᱱ ᱞᱟᱹᱭᱮᱜᱼᱟ ᱚᱠᱟ ᱡᱟᱭᱜᱟ
ᱟᱹᱞᱤᱧ ᱱᱚᱛᱮ ᱟᱥᱟᱢ
ᱚ
ᱟᱵᱮᱱ ᱫᱚ ᱚᱠᱟ ᱠᱷᱚᱡ ᱵᱮᱱ ᱞᱟᱹᱭᱫᱟ
ᱦᱮᱸ ᱮᱸ ᱳᱭᱮᱥᱴ ᱵᱮᱝᱜᱚᱞ ᱨᱮᱱᱟᱜ ᱡᱷᱟᱲᱜᱨᱟᱢ ᱰᱤᱥᱴᱤᱠ ᱠᱷᱚᱱᱟᱜ,
ᱦᱩᱸ ᱦᱩᱸ ᱦᱩᱸ ᱴᱷᱤᱠ ᱴᱷᱤᱠ
ᱦᱮ ᱛᱟᱦᱚᱞᱮ
ᱟᱪᱪᱷᱟ ᱦᱩᱸ ᱦᱩᱸ
ᱠᱷᱚᱵᱚᱨ ᱠᱚᱫᱚ ᱪᱮᱜᱠᱟ ᱵᱷᱟᱜᱤ ᱜᱮ
ᱮᱠᱫᱚᱢ ᱵᱷᱟᱜᱤ ᱜᱮ ᱦᱟᱸᱜ ᱟᱵᱮᱱ ᱜᱮ ᱪᱮᱫ ᱞᱮᱠᱟ ᱪᱚ
ᱦᱮ ᱵᱷᱟᱜᱮ ᱜᱮ ᱫᱟᱜ ᱮᱫᱟᱭ ᱚᱱᱛᱮ ᱟᱯᱮ ᱥᱮᱫ? ᱦᱮᱸ
ᱟᱹ ᱜᱚᱢᱠᱮ ᱰᱤᱥᱴᱟᱵᱚᱜ ᱠᱟᱱ ᱛᱟᱵᱤᱱᱟ ᱠᱟᱹᱴᱤᱡ ᱡᱟᱹᱱᱤᱡ ᱴᱟᱣᱟᱨ ᱦᱮᱸ
ᱦᱮᱸ
ᱟᱸᱡ ᱟᱸᱡᱚᱢᱚᱜ ᱠᱟᱱᱟ
ᱦᱮᱸ ᱱᱤᱛᱳᱜ ᱟᱸᱡᱚᱢᱚᱜ ᱠᱟᱱᱟ
ᱟᱪᱪᱷᱟ ᱟᱪᱪᱷᱟ ᱴᱷᱤᱠ ᱜᱮ ᱦᱩᱸ
ᱞᱟᱹᱭᱫᱟᱞᱤᱧ ᱫᱟᱜ ᱮᱫᱟᱭ ᱚᱱᱛᱮ ᱟᱯᱮᱥᱮᱫ
ᱦᱚᱭ ᱫᱟᱼᱮᱜ ᱠᱟᱱ ᱛᱟᱦᱮᱸᱱᱟᱭ ᱟᱫᱚ ᱱᱤᱛᱚᱜ ᱫᱚ ᱠᱚᱢ ᱠᱟᱱᱟ,
ᱦᱮᱸ ᱟᱞᱮ ᱥᱮᱫ ᱦᱚᱸ ᱨᱤᱢᱤᱞ ᱨᱤᱢᱤᱞ ᱠᱟᱫᱟᱭ
ᱦᱚᱭ ᱦᱚᱭ ᱦᱚᱭ
ᱦᱮᱸ ᱦᱳᱲᱳ ᱠᱚᱯᱮ ᱨᱚᱦᱚᱭᱮᱜᱼᱟ?
ᱦᱚᱭ ᱦᱩᱲᱩ ᱠᱚᱞᱮ ᱨᱚᱦᱚᱭᱮᱜᱼᱟ
ᱦᱮᱸ ᱟᱞᱮ ᱥᱮᱫ ᱫᱚ ᱦᱥᱯᱮ ᱟᱹᱨᱤ ᱴᱷᱤᱠ ᱥᱟᱸᱦᱤᱡ ᱫᱟᱜ ᱜᱮ ᱟᱹᱨᱤ ᱫᱟᱜ ᱫᱟᱜ ᱜᱮ ᱟᱹᱨᱤ ᱫᱟᱜᱟᱭ ᱥᱮ,
ᱦᱳᱭ ᱦᱳᱭ ᱦᱩᱸ ᱚᱱᱟᱛᱮ ᱵᱟᱯᱮ ᱨᱚᱦᱚᱭ ᱠᱟᱜᱼᱟ
ᱟᱹᱨᱤ ᱛᱚᱞᱟ ᱜᱮ ᱟᱹᱣᱨᱤ ᱞᱮ ᱤᱭᱟᱹᱭᱟ ᱦᱩᱲᱩ ᱜᱮ ᱟᱹᱣᱨᱤ ᱞᱮ ᱮᱨᱟ
ᱟᱪᱪᱷᱟ ᱟᱪᱪᱷᱟ ᱟᱪᱪᱷᱟ ᱦᱩᱸ ᱟᱪᱪᱷᱟ ᱦᱩᱸ
ᱟᱫᱚ
ᱦᱳᱭ ᱞᱟᱹᱭᱵᱮᱱ
ᱦᱚᱱᱮ ᱱᱚᱣᱟ ᱫᱚ ᱨᱮᱠᱚᱰᱤᱝᱚᱜ ᱠᱟᱱᱟ ᱛᱚ,
ᱦᱮᱸ ᱦᱳᱭᱛᱚ ᱪᱮᱫ ᱵᱮᱱ ᱨᱚᱲᱮᱫ ᱠᱟᱱ ᱛᱟᱦᱮᱱᱟ
ᱪᱮᱜ ᱦᱚᱸ ᱵᱟᱝ ᱚᱱᱟᱜᱮ,
ᱦᱚᱸᱜᱻ
ᱟᱹᱞᱤᱧ ᱢᱟᱱᱮ ᱱᱟᱣᱟᱞᱤᱧ ᱠᱚᱞᱮᱜᱼᱟ ᱛᱚ ᱟᱫᱚ ᱪᱮᱫ ᱞᱮᱠᱟ ᱥᱤᱥᱴᱮᱢ ᱴᱟᱜ ᱱᱟᱜ, ᱵᱟᱭ ᱵᱷᱤᱲᱚᱜ-ᱟ
ᱚᱻ
ᱛᱤᱱ ᱱᱚᱜ-ᱚ ᱱᱚᱣᱟ ᱠᱚ ᱱᱤᱭᱟᱹ ᱨᱚᱲ ᱜᱟᱱᱚᱜᱼᱟ
ᱱᱚᱣᱟ ᱠᱚᱫᱚ ᱵᱟᱝ ᱯᱟᱨᱥᱚᱱᱟᱞ ᱞᱟᱝ ᱜᱟᱯᱟᱞ ᱢᱟᱨᱟᱣᱟ
ᱦᱳᱭ ᱯᱟᱨᱥᱚᱱᱟᱞ, ᱦᱮᱸ ᱛᱟᱦᱞᱮ ᱟᱞᱮ ᱚᱠᱛᱮ
ᱟᱞᱮᱭᱟᱜ ᱦᱚᱸᱜ-ᱚᱭ ᱤᱧᱟᱹᱜ ᱜᱨᱩᱯ ᱨᱮ ᱱᱟᱢᱵᱟᱨ ᱢᱮᱱᱟᱜ ᱚᱱᱟ ᱠᱷᱚᱡ ᱠᱳᱞ ᱠᱟᱛᱮᱜ ᱠᱚᱞ ᱢᱮ ᱤᱧ ᱴᱷᱮᱜ
ᱚᱠᱟ ᱠᱷᱚᱡ
ᱚᱱᱮ ᱜᱨᱩᱯ ᱠᱷᱚᱡ ᱱᱟᱢᱵᱟᱨ ᱢᱮᱱᱟᱜ ᱚᱱᱟ
ᱟᱪᱪᱷᱟ